ᱡᱚᱦᱟᱨ ᱜᱮ ᱜᱚᱢᱠᱮ
ᱦᱮᱸ ᱡᱚᱦᱟᱨ
ᱪᱮ ᱞᱮᱠᱟ ᱢᱮᱱᱟᱜ ᱟᱠᱟᱫᱵᱤᱱᱟ᱾
ᱦᱮᱸ ᱟᱹᱞᱤᱧ ᱫᱚ ᱱᱟᱯᱟᱭ ᱜᱮ ᱟᱫᱚ ᱟᱵᱮᱱ ᱜᱮ ᱪᱮᱫ ᱞᱮᱠᱟ?
ᱦᱮᱸ ᱟᱹᱞᱤᱧ ᱦᱚᱸ ᱱᱟᱯᱟᱭ ᱜᱮ ᱟᱠᱟᱜ ᱞᱤᱧᱟ᱾ ᱟᱫᱚ, ᱜᱚᱝᱠᱮ ᱟᱯᱮ ᱚᱱᱛᱮ ᱫᱚ ᱫᱟᱜ ᱵᱟᱲᱟᱭ ᱫᱟᱭ ᱥᱮ ᱵᱟᱝᱜᱮ?
ᱦᱮᱸ ᱦᱮᱸ ᱚᱝᱠᱟ ᱥᱮᱨᱢᱟ ᱫᱤᱱᱟᱹᱢ ᱮ ᱫᱟᱜ ᱵᱟᱲᱟᱭᱮᱫ ᱠᱟᱱ ᱜᱮᱭᱟ, ᱚᱱᱠᱟᱜᱮ᱾
ᱚ ᱟᱫᱚ ᱪᱟᱥ ᱠᱟᱹᱢᱤ ᱠᱚᱫᱚ ᱛᱤᱱᱟᱹᱜ ᱡᱷᱟᱹᱞ ᱪᱟᱞᱟᱣᱮᱱᱟ?
ᱪᱟᱥ ᱠᱟᱹᱢᱤ ᱠᱚᱫᱚ ᱚᱱᱮ ᱨᱚᱦᱚᱭ ᱵᱟᱲᱟ ᱫᱚ ᱦᱩᱭ ᱟᱠᱟᱱᱟ, ᱟᱨᱦᱚᱸ ᱠᱤᱪᱷᱩ ᱵᱟᱹᱠᱤ ᱢᱮᱱᱟᱜᱼᱟ᱾
ᱟᱪᱪᱷᱟ᱾ ᱟᱫᱚ ᱠᱷᱮᱛ ᱠᱚᱫᱚ ᱯᱟᱲᱟᱣ ᱦᱩᱭ ᱠᱟᱱᱟ ᱥᱮ, ᱵᱟᱝᱜᱮ ᱟᱣᱨᱤᱭᱟ?
ᱵᱟᱝ᱾ ᱠᱷᱮᱛ ᱠᱚᱫᱚ ᱤᱭᱟᱹ, ᱪᱟᱥ ᱫᱚ ᱦᱩᱭ ᱵᱟᱲᱟ ᱟᱠᱟᱱ ᱜᱮᱭᱟ᱾
ᱟᱪᱪᱷᱟ, ᱢᱟᱱᱮ ᱠᱚ ᱟᱨᱟᱢᱵᱚ ᱜᱚᱫ ᱠᱟᱜ ᱜᱮᱭᱟ ᱨᱚᱦᱚᱭ ᱠᱚᱫᱚ᱾
ᱮᱠ ᱫᱚᱢ ᱮᱠᱫᱚᱢ ᱫᱚᱢ, ᱟᱫᱚ ᱠᱤᱪᱷᱩ ᱟᱨᱦᱚᱸ ᱵᱟᱹᱠᱤ ᱢᱮᱱᱟᱜ ᱜᱮᱭᱟ, ᱟᱫᱚ ᱯᱟᱥᱮ ᱥᱮᱨᱢᱟ ᱡᱟᱲᱤ ᱫᱤᱱ ᱠᱚᱭᱚᱜ ᱦᱩᱭ ᱠᱟᱱᱟ, ᱟᱫᱚ ᱠᱚᱭᱚᱜ ᱦᱚᱨ ᱦᱩᱭ ᱠᱟᱱᱟ, ᱛᱤᱥ ᱮ ᱛᱮ ᱤᱭᱟᱹᱭ ᱫᱟᱸᱦᱟ᱾
ᱟᱪᱪᱷᱟ᱾ ᱟᱫᱚ ᱜᱚᱝᱠᱮ ᱟᱯᱮ ᱚᱱᱛᱮ ᱫᱚ ᱥᱮᱨᱢᱟᱨᱮ ᱛᱤᱱᱟᱹᱜ ᱫᱷᱟᱣ ᱪᱟᱥ ᱦᱩᱭᱩᱜᱼᱟ?
ᱥᱮᱨᱢᱟ ᱨᱮᱫᱚ ᱦᱩᱲᱩ ᱫᱚ ᱵᱟᱨᱫᱟᱣ, ᱟᱨ ᱢᱤᱫᱴᱟᱹᱝ ᱫᱚ ᱥᱚᱞ ᱢᱮᱱᱟᱼᱟ ᱚᱱᱟ ᱫᱚ᱾ ᱦᱩᱲᱩ ᱫᱚ ᱵᱟᱨ ᱫᱷᱟᱣ ᱜᱮ ᱦᱩᱭᱩᱜᱼᱟ᱾
ᱟᱪᱪᱷᱟ, ᱱᱚᱝᱠᱟ ᱥᱤᱛᱩᱝ ᱥᱚᱢᱚᱭ ᱫᱚᱸᱯᱮ ᱨᱚᱦᱚᱭ ᱜᱮᱭᱟ, ᱛᱟᱦᱞᱮ ᱵᱟᱝ?
ᱦᱩᱸᱼᱢ᱾
ᱟᱫᱚ, ᱚ ᱦᱩᱲᱩ ᱥᱟᱶ ᱥᱟᱶᱛᱮ ᱮᱴᱟᱜᱼᱟᱜ ᱵᱟᱯᱮ ᱨᱚᱦᱚᱭ ᱜᱮᱭᱟ, ᱢᱟᱱᱮ ᱩᱛᱩ ᱠᱚ
ᱦᱮᱸ ᱦᱮᱸ ᱦᱮᱸ, ᱟᱸ ᱩᱛᱩ ᱠᱚ ᱫᱚ ᱦᱟᱸᱜ ᱚᱱᱟ ᱠᱚᱫᱚ ᱜᱮᱭᱟ ᱟᱞᱩ, ᱯᱚᱴᱚᱞ ᱛᱟᱯᱚᱨᱮ ᱵᱮᱸᱜᱟᱲ ᱠᱚ ᱠᱩᱵᱤ ᱠᱩ, ᱟᱸ ᱥᱚᱵᱡᱤ ᱪᱟᱥ ᱫᱚ ᱟᱹᱰᱤ ᱟᱸᱴ ᱜᱤ ᱦᱩᱭᱩᱜᱼᱟ᱾
ᱟᱫᱚ ᱚᱱᱟ ᱫᱚ ᱟᱠᱷᱨᱤᱧ ᱵᱟᱠᱷᱨᱟ ᱥᱮ ᱡᱚᱢ ᱵᱟᱠᱷᱨᱟ ᱜᱮ?
ᱦᱮᱸ ᱡᱚᱢ ᱵᱟᱠᱷᱨᱟ ᱦᱚᱸ, ᱟᱹᱠᱷᱨᱤᱧ ᱵᱟᱠᱷᱨᱟ ᱦᱚᱸ᱾
ᱚ ᱟᱪᱪᱷᱟ ᱟᱪᱪᱷᱟ᱾ ᱟᱫᱚ ᱜᱚᱢᱠᱮ ᱟᱯᱮ ᱚᱱᱛᱮ ᱫᱚ ᱚ ᱪᱮᱫ ᱞᱮᱠᱟ, ᱴᱨᱟᱠᱴᱚᱨ ᱠᱚᱛᱮ ᱠᱚ ᱥᱤ ᱵᱟᱲᱟᱭ ᱜᱮᱭᱟ, ᱥᱮ ᱱᱚᱝᱠᱟ ᱱᱟᱦᱮᱞ ᱛᱮᱠᱚ ᱥᱤᱭᱟ?
ᱮᱸ ᱥᱮᱫᱟᱭ ᱞᱟᱦᱟ ᱛᱮᱢᱟ ᱫᱤᱱ ᱨᱮᱜᱮ ᱠᱚ ᱢᱮᱱ ᱠᱟᱣᱼᱟ, ᱱᱟᱦᱮᱞ ᱛᱮ ᱥᱤ ᱵᱟᱲᱟ ᱦᱩᱭᱩᱜ ᱠᱟᱱ ᱛᱟᱦᱮᱱᱚᱜᱼᱟ, ᱟᱫᱚ ᱧᱤᱛ ᱱᱤᱛᱚᱜ ᱫᱚ ᱚᱱᱛᱮ ᱢᱟᱱᱮ ᱟᱵᱚᱼᱟᱜ ᱦᱚᱸᱵᱚᱱ ᱵᱷᱟᱜᱤ ᱭᱟᱜ ᱵᱚᱱ ᱫᱤᱱ ᱫᱤᱱ ᱫᱚᱵᱚᱱ ᱯᱚᱨᱤᱵᱚᱨᱛᱚᱱ ᱪᱟᱞᱟᱜ ᱠᱟᱱᱟ ᱵᱚᱱ ᱛᱚ, ᱱᱟᱦᱮᱞ ᱫᱚ ᱱᱤᱛᱚᱜ ᱫᱚ᱾
ᱦᱳᱭ ᱦᱳᱭ ᱦᱳᱭ᱾
ᱢᱚᱱᱮ ᱱᱟᱭ ᱵᱚᱞᱮ ᱜᱮ ᱪᱟᱞᱟᱜᱼᱟ, ᱮᱱᱛᱮᱫ ᱟᱫᱚ ᱱᱮᱛᱟᱨ ᱫᱚ ᱚᱱᱮ ᱠᱚᱸ ᱴᱨᱟᱠᱴᱚᱨ ᱛᱮᱜᱮ ᱥᱤ ᱵᱟᱲᱟᱭ ᱫᱚ ᱦᱩᱭᱩᱜ ᱠᱟᱱᱟ᱾
ᱟᱪᱪᱷᱟ ᱟᱪᱪᱷᱟ᱾ ᱟᱫᱚ ᱜᱚᱝᱠᱮ ᱟᱯᱮ ᱚᱱᱛᱮ ᱫᱚ ᱚᱸ ᱴᱟᱠᱴᱚᱨ ᱛᱮ ᱜᱮ ᱥᱤ ᱵᱟᱲᱟᱭ ᱦᱩᱭᱩᱜ ᱠᱟᱱᱟ, ᱦᱮᱸ ᱵᱟᱝ?
ᱦᱮᱸ ᱦᱮᱸ᱾
ᱟᱞᱮ ᱱᱚᱛᱮ ᱦᱚᱸ ᱚᱱᱠᱟ ᱜᱮ, ᱢᱟᱱᱮ ᱪᱮᱫ ᱞᱮᱠᱟᱵᱤᱱ ᱞᱟᱹᱭ ᱦᱚᱪᱚ ᱠᱮᱫᱟ ᱚᱱᱠᱟ ᱜᱮ᱾
ᱚᱸᱻ᱾
ᱟᱫᱚ ᱟᱸᱻ ᱱᱮᱛᱟᱨ ᱦᱚᱸᱠᱩ ᱥᱤ ᱵᱟᱲᱟᱭᱮᱫ ᱜᱮᱭᱟ, ᱱᱟᱦᱮᱞ ᱛᱮᱫᱚ ᱢᱟᱱᱮ ᱚᱠᱚᱭ ᱠᱚᱲᱟ ᱚᱲᱟᱜ ᱠᱚᱨᱮ ᱰᱟᱝᱨᱤ ᱠᱚ ᱢᱮᱱᱟᱜ ᱟᱠᱟᱫ ᱠᱚᱣᱟ᱾
ᱦᱩᱸ ᱦᱩᱸ᱾
ᱩᱱᱠᱩ ᱫᱚ ᱱᱮᱛᱟᱨ ᱦᱚᱸᱠᱚ ᱥᱤ ᱵᱟᱲᱟ ᱭᱮᱫ ᱜᱮᱭᱟ ᱱᱟᱦᱮᱞ ᱛᱮ᱾ ᱟᱫᱚ ᱟᱫᱚ ᱠᱚᱝᱠᱮ ᱟᱯᱮ ᱚᱱᱛᱮ ᱫᱚ ᱦᱩᱞ ᱢᱟᱦᱟ ᱠᱚᱫᱚ ᱪᱮᱫ ᱞᱮᱠᱟ ᱢᱟᱱᱟᱣ ᱦᱩᱭᱩᱜᱼᱟ?
ᱟᱸ ᱦᱩᱞ ᱢᱟᱦᱟ ᱢᱟ ᱢᱟᱱᱟᱣ ᱦᱩᱭᱮᱱ ᱜᱤ ᱢᱟᱱᱮ ᱚᱱᱮ ᱚᱝᱠᱟ ᱢᱤᱫ ᱴᱮᱱ ᱢᱟᱱᱮ ᱟᱨᱠᱤ ᱵᱷᱟᱞᱚ ᱥᱚᱨᱠᱟᱨᱤ ᱡᱟᱭᱜᱟ ᱠᱟᱱᱟ᱾
ᱟᱪᱪᱷᱟ᱾
ᱚᱱᱟ ᱵᱞᱚᱴ ᱞᱟᱴᱩ ᱢᱮᱱᱟᱜᱼᱟ ᱨᱩᱢ ᱴᱷᱤᱠ
ᱟᱪᱪᱷᱟ ᱟᱪᱪᱷᱟ
ᱟᱹᱛᱩ ᱟᱹᱛᱩ ᱨᱮᱱ ᱦᱚᱲ ᱠᱚ ᱦᱚᱦᱚᱣᱟᱜ ᱠᱚ ᱛᱟᱦᱮᱱᱟ ᱡᱮ ᱱᱚᱸᱰᱮ ᱵᱚᱱ ᱡᱟᱣᱨᱟᱜ ᱟᱵᱚᱱ ᱢᱤᱫᱴᱮᱱ᱾ ᱡᱟᱣᱨᱟ ᱚᱸᱰᱮ ᱦᱩᱭ ᱞᱮᱱᱟ ᱟᱫᱚ ᱦᱩᱭ ᱵᱟᱲᱟ ᱠᱟᱛᱮᱫ ᱚᱱᱮ ᱚᱱᱟ᱾ ᱯᱩᱨᱟᱹ ᱚᱱᱟ ᱰᱤ. ᱮᱢ ᱟᱹᱯᱤᱥ ᱥᱩᱨ ᱨᱮ ᱰᱤᱹ ᱮᱢ ᱚᱱᱟ ᱜᱚᱴᱟ ᱛᱮ ᱪᱤᱫ ᱞᱮᱠᱟ ᱫᱟᱬᱟ ᱵᱟᱲᱟ ᱦᱩᱭᱱᱟ ᱴᱷᱤᱠᱭᱟ ᱛᱟᱯᱚᱨᱮ ᱚᱱᱟ ᱯᱚᱨ᱾ ᱠᱷᱟᱪ ᱜᱤ ᱚᱱᱟ ᱢᱤᱴᱤᱝ ᱢᱤᱴᱤᱝ ᱦᱚᱞ ᱨᱮᱱ ᱮᱱᱛᱮ ᱚᱸᱰᱮ ᱵᱚᱞᱚ ᱦᱩᱭᱱᱟ᱾
ᱟᱪᱪᱷᱟ ᱟᱪᱪᱷᱟ ᱟᱫᱚ ᱜᱚᱝᱠᱮ ᱟᱻᱟ ᱱᱚᱣᱟ ᱥᱳᱥᱟᱞ ᱢᱤᱰᱤᱭᱟ ᱛᱟᱞᱟ ᱠᱚᱨᱮ ᱧᱮᱸᱞᱚᱜ ᱠᱟᱱᱟ᱾ ᱟᱸᱻ ᱚᱠᱟ ᱚᱠᱟ ᱫᱤᱥᱚᱢ ᱠᱚᱨᱮ ᱪᱚᱝ ᱦᱩᱞ ᱢᱟᱦᱟ ᱦᱤᱞᱳᱜ᱾ ᱱᱚᱜᱼᱚᱭ ᱯᱨᱳᱜᱨᱟᱢ ᱠᱚᱠᱚ ᱫᱚᱦᱚ ᱦᱚᱪᱚᱭᱮᱫᱟ ᱡᱮᱢᱚᱱ᱾ ᱳᱸᱻ ᱢᱮᱱ ᱜᱟᱱᱚᱜᱼᱟ ᱪᱷᱟᱯᱨᱤ ᱯᱨᱳᱜᱨᱟᱢ ᱠᱚ ᱡᱟᱦᱟᱸ ᱠᱚ ᱞᱟᱹᱭ ᱦᱚᱪᱚᱭᱮᱫᱟ ᱚᱱᱟ ᱠᱚᱠᱚ ᱫᱚᱦᱚᱭ᱾ ᱪᱤᱭᱫᱟ ᱟᱫᱚ ᱚᱱᱟ ᱫᱚ ᱳ ᱟᱹᱵᱤᱱᱟᱜ ᱢᱟᱱᱮᱛᱮ ᱛᱤᱱᱟᱹᱜ ᱥᱟᱦᱤ ᱟᱻ᱾ ᱴᱷᱤᱠᱟ ᱥᱮ ᱵᱷᱩᱞᱟ ᱚᱱᱟ ᱠᱟᱹᱴᱤᱡ ᱵᱤᱱ ᱞᱟᱹᱭ ᱞᱮᱠᱷᱟᱱ ᱱᱟᱯᱟᱭ ᱠᱚᱜ ᱠᱮᱭᱟ᱾
ᱦᱚᱸᱻ ᱜᱚᱢᱠᱮ ᱟᱹᱰᱤ ᱟᱹᱰᱤ ᱢᱚᱸᱡᱽ ᱠᱚ ᱠᱩᱠᱞᱤ ᱵᱮᱱ ᱫᱚᱦᱚ ᱠᱟᱫᱟ ᱟᱫᱚ ᱱᱤᱭᱟᱹ ᱤᱫᱤ ᱠᱟᱛᱮ ᱫᱚ ᱱᱚᱣᱟ ᱜᱮᱞᱤᱧ ᱢᱮᱱ ᱦᱚᱪᱚᱭᱟᱮ ᱵᱚᱞᱮ᱾ ᱦᱩᱞ ᱢᱟᱦᱟᱸ ᱦᱤᱞᱳᱜ ᱫᱚ ᱚᱱᱟ ᱯᱨᱳᱜᱨᱟᱢ ᱥᱮ ᱤᱭᱟᱹ ᱠᱚ ᱮᱱᱛᱮ ᱡᱟᱦᱟᱱᱟᱜ ᱤᱭᱟᱹ ᱠᱚᱜᱮ ᱢᱟᱱᱮ᱾ ᱚᱱᱟ ᱯᱨᱳᱜᱨᱟᱢ ᱠᱚᱫᱚ ᱮᱠᱫᱚᱢ ᱠᱚᱨᱟᱣ ᱵᱟᱝ ᱴᱷᱤᱠᱟᱹ ᱪᱮᱫᱟᱜ ᱥᱮ ᱩᱱ ᱦᱤᱞᱳ ᱫᱚ ᱚᱱᱛᱮ ᱟᱵᱚᱨᱮᱱ᱾ ᱚᱱᱛᱮ ᱟᱵᱚ ᱥᱟᱱᱛᱟᱞ ᱵᱤᱨ ᱛᱟᱦᱮᱸ ᱞᱮᱱ ᱡᱮ᱾ ᱤᱭᱟᱹ ᱞᱟᱹᱲᱦᱟᱹᱭ ᱞᱮᱱᱟ ᱠᱚ ᱩᱱᱦᱤᱞᱳᱜ ᱫᱚ ᱮ ᱩᱱᱠᱩᱣᱟᱜ ᱢᱟᱱᱮ ᱢᱩᱪᱟᱹᱫ ᱫᱤᱱ ᱛᱟᱦᱮᱸ ᱞᱮᱱᱟ ᱴᱷᱤᱠ ᱜᱮᱭᱟ᱾ ᱦᱩᱸ ᱟᱫᱚ ᱩᱱᱦᱤᱞᱳᱜ ᱩᱱ ᱦᱤᱞᱳᱜ ᱫᱚ ᱠᱤᱱᱛᱩ ᱟᱵᱚᱣᱟᱜ ᱫᱚ ᱢᱟᱱᱮ ᱟᱹᱰᱤ ᱥᱳᱠ ᱫᱤᱵᱚᱥ ᱞᱮᱠᱟᱱᱟᱜ ᱫᱤᱱ ᱠᱟᱱ ᱛᱟᱵᱚᱱᱟ ᱟᱫᱚ ᱩᱱ ᱦᱤᱞᱳᱜ ᱫᱚ ᱚᱱᱟ᱾ ᱟᱵᱚ ᱫᱚ ᱚᱱᱮ ᱨᱟᱹᱥᱠᱟᱹ ᱫᱤᱱ ᱫᱚ ᱟᱵᱚᱣᱟᱜ ᱫᱚ ᱵᱟᱝ ᱠᱟᱱ ᱛᱟᱵᱚᱱᱟ᱾
ᱵᱟᱝ ᱠᱟᱱ ᱛᱟᱵᱚᱱᱟ
ᱚᱻ ᱟᱫᱚ ᱟᱹᱞᱤᱧ ᱫᱚ ᱱᱚᱣᱟ ᱜᱮᱞᱤᱧ ᱢᱮᱱ ᱦᱚᱪᱚᱭᱟ᱾ ᱡᱮ ᱦᱤᱞᱚᱜ ᱩᱱ ᱦᱤᱞᱳ ᱫᱚ ᱚᱱᱠᱟᱱᱟᱜ ᱡᱤᱱᱤᱥ ᱫᱚ ᱠᱚᱨᱟᱣ ᱫᱚ ᱮᱠᱫᱚᱢ ᱜᱮ ᱵᱟᱝ ᱴᱷᱤᱠᱚᱜ ᱠᱟᱱᱟ ᱟᱵᱚᱣᱟᱜ ᱥᱚᱢᱟᱡᱽ ᱞᱟᱹᱜᱤᱫ ᱛᱮᱫᱚ᱾
ᱦᱳᱭ ᱦᱳᱭ ᱟᱹᱞᱤᱧ ᱦᱚᱸ ᱚᱱᱟ ᱜᱮᱞᱤᱧ ᱢᱮᱱ ᱡᱮ ᱵᱟᱝ ᱟᱨ ᱡᱟᱦᱟᱸ ᱯᱨᱳᱜᱨᱟᱢ ᱠᱚ ᱦᱩᱭᱩᱜ ᱠᱟᱱᱟ ᱚᱱᱟ ᱫᱚ ᱮᱠᱮᱵᱟᱨᱮ ᱦᱮᱸ᱾ ᱟᱹᱰᱤ ᱮᱴᱟᱜ ᱥᱮᱱ ᱠᱚᱠᱚ ᱪᱟᱞᱟᱜ ᱠᱟᱱᱟ ᱯᱨᱳᱜᱨᱟᱢ ᱠᱚᱫᱚ ᱵᱟᱝ ᱦᱩᱭ ᱦᱚᱪᱚ ᱜᱮ ᱫᱚᱨᱠᱟᱨ᱾ ᱦᱩᱭ ᱦᱚᱪᱚ ᱫᱚᱨᱠᱟᱨ ᱚᱱᱟ ᱠᱚ ᱵᱤᱥᱚᱭ ᱛᱮ ᱡᱮᱢᱚᱱ᱾ ᱦᱩᱞ ᱢᱟᱸᱦᱟ ᱵᱟᱨᱮᱛᱮ ᱡᱩᱫᱤ ᱦᱩᱭᱩᱜ ᱩᱪᱷᱟᱹᱱᱚᱜᱼᱟ ᱟᱵᱚ ᱢᱟ ᱡᱮᱢᱚᱱ ᱱᱚᱝᱠᱟ ᱱᱤᱛᱚᱜ ᱢᱟ ᱡᱟ ᱧᱮᱞᱚᱜ ᱠᱟᱱᱟ᱾ ᱟᱵᱚ ᱫᱚ ᱱᱚᱝᱠᱟ ᱨᱚᱲ ᱱᱚᱝᱠᱟ ᱠᱟᱛᱷᱟ ᱛᱮᱫᱚ ᱢᱟᱱᱮ ᱛᱷᱩᱛᱤ ᱛᱮᱫᱚ ᱢᱟᱱᱮ ᱩᱱᱟᱹᱜ ᱵᱟᱵᱚ ᱵᱩᱡᱷᱟᱹᱣᱟ᱾ ᱟᱫᱚ ᱱᱚᱝᱠᱟ ᱡᱚᱫᱤ ᱡᱟᱛᱨᱟ ᱚᱝᱥᱚ ᱛᱮ ᱡᱚᱫᱤ ᱟᱵᱚ ᱫᱮᱠᱷᱟᱣᱛᱮ ᱵᱚ᱾ ᱤᱭᱟᱹᱭ ᱠᱷᱟᱱ ᱚᱱᱟ ᱠᱚᱦᱚᱸ ᱟᱨᱦᱚᱸ ᱠᱟᱹᱴᱤᱡ ᱱᱟᱯᱟᱭ ᱠᱚᱜ ᱠᱮᱭᱟ ᱠᱤᱱᱛᱩ ᱱᱚᱝᱠᱟ ᱮᱱᱮᱡ᱾ ᱮᱸ ᱪᱷᱟᱹᱯᱨᱤ ᱮᱱᱮᱡ ᱠᱚᱫᱚ ᱚᱱᱟ ᱠᱚᱫᱚ ᱟᱹᱞᱤᱧ ᱫᱚ ᱵᱟᱹᱞᱤᱧ ᱤᱭᱟᱸ ᱦᱟᱸᱜ ᱠᱟᱱᱟ᱾
ᱪᱷᱟᱹᱯᱨᱤ ᱫᱚ ᱢᱟᱱᱮ ᱟᱵᱚ ᱥᱟᱱᱛᱟᱲ ᱥᱚᱢᱟᱡᱽ ᱨᱮᱱ ᱵᱚᱱ ᱫᱤᱱ ᱫᱚ ᱧᱮᱞᱚᱜ ᱠᱟᱱᱟ ᱪᱷᱟᱹᱯᱨᱤ ᱜᱮ ᱢᱟᱱᱮ ᱡᱟᱹᱥᱛᱤ ᱜᱮ ᱵᱟᱹᱲᱤᱡ ᱪᱟᱞᱟᱜ ᱠᱟᱱᱟ ᱵᱩᱡᱷᱟᱹᱜ ᱠᱟᱱᱟ᱾
ᱦᱳᱭ ᱦᱳᱭ ᱟ ᱟᱫᱚ ᱜᱚᱢᱠᱮ ᱟᱯᱮ ᱚᱱᱛᱮ ᱫᱚ ᱵᱩᱨᱩ ᱵᱚᱸᱜᱟ ᱠᱚ ᱦᱩᱭᱩᱜ-ᱟ ᱥᱮ ᱵᱟᱝᱼᱟ᱾
ᱦᱩᱭ ᱫᱚ ᱦᱩᱭᱩᱜ ᱜᱮᱭᱟ ᱟᱫᱚ ᱚᱱᱠᱟ ᱟᱹᱰᱤ ᱚᱱᱠᱟ ᱟᱹᱰᱤ ᱤᱭᱟᱹ ᱫᱚ ᱡᱳᱨ ᱡᱳᱨ ᱤᱭᱟᱹᱮᱫᱚ ᱵᱟᱝ ᱦᱩᱭᱩᱜᱼᱟ ᱚᱱᱠᱟ ᱠᱚᱢᱟᱣ ᱧᱚᱜ ᱜᱮ᱾
ᱟᱪᱪᱷᱟ ᱟᱪᱪᱷᱟ ᱟᱪᱪᱷᱟ ᱟᱫᱚ ᱟᱯᱮ ᱚᱸᱰᱮ ᱠᱷᱚᱱ ᱫᱚ ᱢᱟᱱᱮ ᱛᱤᱱᱟᱹᱜ ᱜᱮ ᱥᱟᱺ ᱜᱤᱧᱟ ᱵᱩᱨᱩ ᱵᱚᱸᱜᱟ ᱠᱚᱫᱚ᱾
ᱢᱮᱱ ᱞᱮᱠᱷᱟᱱ ᱢᱚᱴᱟᱢᱩᱴᱤ ᱤᱱᱠᱟᱹ ᱥᱟᱵ ᱠᱟᱜ ᱵᱤᱱ᱾ ᱵᱷᱟᱜᱮ ᱡᱷᱟᱹᱞ ᱜᱮ ᱦᱩᱭᱩᱜᱼᱟ ᱾ ᱤᱱᱠᱟᱹ, ᱥᱟᱰ ᱥᱳᱛᱛᱳᱨ ᱠᱤᱞᱚ ᱢᱤᱴᱟᱨ ᱜᱟᱱ ᱤᱱᱠᱟᱹ ᱾
ᱚ, ᱟᱪᱪᱷᱟ ᱟᱪᱪᱷᱟ ᱾ ᱟᱫᱚ ᱪᱟᱞᱟᱣ ᱵᱟᱲᱟ ᱞᱮᱱᱟ ᱵᱤᱱ ᱦᱚᱞᱟ ᱢᱟᱦᱫᱮᱨ ᱞᱤᱧ ᱟᱸᱡᱚᱢᱮᱫ ᱛᱟᱦᱮᱸᱫ, ᱱᱚᱜᱼᱚᱭ ᱪᱟᱨ ᱯᱟᱸᱪ ᱢᱤᱫᱴᱟᱝ ᱟᱸ, ᱵᱩᱨᱩ ᱵᱚᱸᱜᱟ ᱦᱩᱭ ᱮᱱᱟ ᱠᱟᱱᱟᱭᱥᱚᱨ ᱵᱩᱨᱩ ᱵᱚᱸᱜᱟ, ᱟᱫᱚ ᱚᱱᱟ ᱜᱮ ᱯᱟᱞᱮᱫ?
ᱵᱟᱝ ᱵᱟᱝ ᱵᱟᱝ, ᱚᱱᱟ ᱫᱚ ᱵᱟᱝ ᱠᱟᱱᱟ, ᱩᱱᱟᱹᱜ ᱥᱟᱹᱜᱤᱧ ᱫᱚ ᱵᱟᱝ-ᱟ ᱾ ᱚᱻ ᱚᱱᱛᱮ ᱢᱟᱞᱫᱟ ᱠᱷᱚᱡ ᱛᱷᱚᱲᱟ ᱜᱮ ᱱᱚᱱᱛᱮ ᱧᱚᱜ ᱾
ᱟᱪᱪᱷᱟ ᱟᱪᱪᱷᱟ ᱟᱪᱪᱷᱟ ᱾ ᱟᱫᱚ, ᱜᱚᱢᱠᱮ ᱫᱟᱠᱟ ᱠᱚᱫᱚ ᱵᱤᱱ ᱡᱚᱢ ᱵᱟᱲᱟ ᱟᱠᱟᱫ ᱜᱮᱭᱟ ᱛᱚ?
ᱦᱮᱸ ᱜᱮ, ᱫᱟᱠᱟ ᱢᱟ ᱡᱚᱢ ᱵᱟᱲᱟ ᱦᱩᱭ ᱟᱠᱟᱱ ᱜᱮᱭᱟ ᱜᱚᱢᱠᱮ ᱾
ᱦᱮᱸ ᱟᱹᱰᱤ ᱜᱟᱱ ᱚᱠᱛᱚ ᱠᱚ ᱯᱚᱞᱚᱢ ᱮᱱᱟ, ᱤᱧ ᱤᱧ ᱞᱟᱹᱭᱮᱫᱼᱟ ᱫᱟᱠᱟ
ᱟᱪᱪᱷᱟ ᱜᱚᱢᱠᱮ, ᱟᱞᱤᱧ ᱞᱤᱧ ᱢᱮᱱ ᱮᱫᱟ ᱡᱮ ᱱᱚᱜᱼᱚᱭ ᱡᱮ ᱟᱵᱚᱣᱟᱜ ᱚᱱᱛᱮ ᱵᱟᱯᱞᱟ ᱵᱤᱦᱟᱹ ᱠᱚ ᱦᱩᱭᱩᱜ ᱠᱟᱱ ᱡᱮ ᱦᱮᱸ, ᱟᱫᱚ ᱱᱚᱣᱟ ᱦᱮᱸ ᱦᱮᱞᱳ
ᱦᱮᱸ, ᱪᱮᱫ ᱵᱤᱱ ᱞᱟᱹᱭ ᱦᱚᱪᱚ ᱠᱮᱫᱟ ᱜᱚᱢᱠᱮ ᱵᱟᱹᱞᱤᱧ ᱟᱸᱡᱚᱢ ᱞᱮᱫᱟ ᱾
ᱢᱮᱱ ᱮᱫᱟᱞᱤᱧ ᱡᱮ ᱱᱚᱜᱼᱚᱭ ᱡᱮ ᱟᱵᱚ ᱥᱟᱱᱛᱟᱲ ᱢᱚᱫᱽᱫᱷᱮ ᱨᱮ ᱵᱟᱯᱞᱟ ᱵᱤᱦᱟᱹ ᱠᱚ ᱦᱩᱭᱩᱜ ᱠᱟᱱ ᱜᱮᱭᱟ ᱾ ᱦᱮᱸ, ᱟᱫᱚ ᱦᱚᱜᱼᱚᱭ ᱡᱮ ᱠᱚᱲᱟ ᱠᱚᱫᱚ ᱫᱚᱢᱮ ᱠᱚ ᱪᱟᱞᱟᱜ ᱠᱟᱱ
ᱟᱪᱪᱷᱟ ᱾
ᱠᱚᱲᱟ ᱢᱟᱱᱮ ᱱᱮᱣᱛᱟ ᱵᱮᱜᱚᱨ ᱛᱮᱠᱚ ᱪᱟᱞᱟᱜ ᱠᱟᱱ ᱜᱮᱭᱟ ᱾ ᱟᱫᱚ ᱱᱤᱭᱟᱹ ᱠᱚ ᱤᱫᱤ ᱠᱟᱛᱮᱫ ᱟᱵᱮᱱ ᱪᱮᱫ ᱵᱮᱱ ᱢᱮᱱ ᱦᱚᱪᱚᱭᱟ, ᱟᱵᱚ ᱥᱚᱢᱟᱡᱽ
ᱮ ᱱᱚᱣᱟ ᱟᱨ ᱠᱟᱹᱡ ᱪᱩᱞᱩᱝ ᱵᱟᱞᱤᱧ ᱵᱩᱡᱷᱟᱹᱣ ᱧᱚᱜ ᱞᱮᱫᱟ, ᱟᱵᱤᱱ ᱡᱟᱦᱟᱸ ᱵᱤᱱ ᱠᱩᱠᱞᱤ ᱵᱤᱱ ᱫᱚᱦᱚ ᱠᱮᱫᱟ
ᱚ, ᱦᱚᱜᱼᱚᱭ ᱡᱮ ᱮᱱᱛᱮᱫ ᱵᱟᱯᱞᱟ ᱵᱤᱦᱟᱹ ᱠᱚ ᱦᱩᱭᱩᱜ ᱠᱟᱱᱟ᱾
ᱦᱮᱸ᱾
ᱟᱫᱚ ᱡᱚᱛᱚ ᱦᱚᱲ ᱫᱚ ᱱᱮᱣᱛᱟ ᱫᱚ ᱵᱟᱠᱚ ᱮᱢᱟ ᱵᱚᱱᱟ ᱥᱮ
ᱦᱳᱭ ᱦᱳᱭ ᱾
ᱟᱫᱚ ᱚᱠᱚᱭ ᱠᱚ ᱵᱮᱜᱚᱨ ᱱᱮᱣᱛᱟ ᱛᱮᱠᱚ ᱪᱟᱞᱟᱜ ᱠᱟᱱᱟ ᱾ᱟᱫᱚ ᱱᱤᱭᱟᱹ ᱠᱚ ᱤᱫᱤ ᱠᱟᱛᱮ, ᱢᱟᱱᱮ ᱟᱵᱚ ᱥᱚᱢᱟᱡᱽ ᱨᱮᱱᱟᱜ ᱵᱟᱵᱚᱫ ᱛᱮ ᱪᱮᱫ ᱵᱮᱱ ᱢᱮᱱ ᱦᱚᱪᱚᱭᱟ ᱾ ᱪᱮᱫ ᱞᱮᱠᱟ ᱠᱚ, ᱪᱮᱫ ᱞᱮᱠᱟ ᱞᱮᱠᱷᱟᱡ ᱢᱚᱡᱽ ᱠᱚᱜ-ᱟ?
ᱟᱥᱚᱞᱮ ᱟᱫᱚ ᱵᱟᱯᱞᱟ ᱠᱚᱢᱟ ᱟᱫᱚ ᱱᱮᱛ ᱵᱟᱯᱞᱟ ᱠᱚᱢᱟ ᱚᱱᱟᱢᱟ ᱵᱚᱪᱷᱚᱨ ᱨᱮ ᱢᱤᱫ ᱫᱷᱟᱣ ᱵᱟᱨ ᱫᱷᱟᱣ ᱜᱮ ᱦᱩᱭᱩᱜᱼᱟ, ᱟᱨᱦᱚᱸ ᱵᱟᱠᱷᱟᱱ ᱱᱮᱛᱟᱨ ᱢᱟ ᱱᱤᱡᱮ ᱛᱮᱜᱮ ᱟᱨᱦᱚᱸ ᱫᱚᱢᱮ ᱠᱚ ᱵᱟᱯᱞᱟᱜ ᱠᱟᱱᱟ, ᱛᱚ
ᱦᱮᱸ ᱾
ᱟᱫᱚ ᱚᱱᱠᱟ ᱢᱟᱱᱮ ᱟᱫᱚ ᱨᱟᱹᱥᱠᱟᱹ ᱢᱟ ᱟᱵᱚ ᱡᱚᱛᱚ ᱦᱚᱲᱟᱜ ᱜᱮ ᱛᱟᱦᱮᱱᱟ ᱾
ᱦᱮᱸ ᱦᱮᱸ ᱾
ᱟᱨ ᱟᱫᱚ, ᱟ ᱡᱟᱦᱟᱸᱭᱟᱜ ᱵᱟᱯᱞᱟ ᱦᱩᱭᱩᱜ ᱠᱟᱱᱟ ᱩᱱᱤ ᱫᱚ ᱠᱤᱱᱛᱩ ᱚ, ᱩᱱᱠᱩ ᱜᱮ ᱜᱤᱨᱟᱹ ᱟᱠᱚᱣᱟ ᱡᱟᱦᱟᱸᱭ ᱟᱡ ᱨᱮᱱ ᱯᱮᱲᱟ ᱠᱟᱱᱟ ᱠᱚ ᱾
ᱦᱳᱭ ᱾
ᱟᱫᱚ ᱩᱱᱠᱩ ᱥᱩᱢᱩᱝ ᱜᱤᱨᱟᱹ ᱛᱮᱢᱟ ᱵᱟᱝ ᱜᱟᱱᱚᱜᱼᱟ ᱛᱚ ᱾ ᱟᱫᱚ ᱫᱤᱥᱚᱢ ᱦᱚᱲ ᱫᱚ, ᱢᱟᱱᱮ ᱡᱷᱚᱛᱚ ᱦᱚᱲ ᱢᱟ ᱩᱱᱤ ᱢᱟ ᱵᱟᱭ ᱜᱤᱨᱟᱹ ᱫᱟᱲᱮᱭᱟᱠᱚᱣᱟ ᱛᱚ ᱫᱤᱥᱚᱢ ᱦᱚᱲ ᱠᱚᱫᱚ ᱢᱟᱱᱮ ᱫᱤᱥᱚᱢ ᱦᱚᱲ ᱫᱚ ᱟᱫᱚ ᱱᱤᱡᱮ ᱛᱮᱜᱮ, ᱢᱟᱱᱮ ᱨᱟᱹᱥᱠᱟᱹ ᱡᱚᱝ ᱞᱮᱠᱟ ᱠᱚᱫᱚ ᱠᱚ ᱪᱟᱞᱟᱣ ᱫᱟᱲᱮᱭᱟᱜᱼᱟ ᱾ ᱮᱱᱮᱡ, ᱦᱳᱭ ᱾ ᱮᱱᱮᱡ ᱟᱨ ᱨᱟᱹᱥᱠᱟᱹ ᱫᱚ ᱟᱵᱚ ᱡᱷᱚᱛᱚ ᱦᱚᱲᱟᱜ ᱜᱮ, ᱡᱩᱫᱤ ᱚᱸᱰᱮ ᱦᱚᱲ ᱡᱩᱫᱤ ᱵᱟᱠᱚ ᱡᱟᱣᱨᱟ ᱞᱮᱱᱠᱷᱟᱱ ᱚᱱᱟ ᱫᱚ ᱢᱟᱱᱮ ᱵᱟᱯᱞᱟ ᱞᱮᱠᱟ ᱦᱚᱸ ᱵᱟᱝ ᱵᱩᱡᱷᱟᱹᱜᱼᱟ ᱟᱨ ᱫᱚᱝ ᱮᱱᱮᱡ ᱞᱮᱠᱟ ᱦᱚᱸ ᱵᱟᱝ ᱵᱩᱡᱷᱟᱹᱜᱼᱟ ᱾ ᱥᱩᱫᱷᱩ ᱢᱟᱱᱮ ᱥᱩᱫᱷᱩ ᱚ, ᱠᱚᱲᱟ ᱯᱟᱦᱟᱴᱟ ᱠᱷᱚᱱ ᱡᱟᱦᱟᱸ ᱟᱹᱛᱩ ᱦᱚᱲ ᱠᱚ ᱦᱤᱡᱩᱜᱼᱟ ᱩᱱᱠᱩ ᱟᱨ ᱡᱟᱦᱟᱸᱭ ᱯᱮᱲᱟ ᱠᱩᱲᱤ ᱯᱟᱥᱴᱟ ᱠᱷᱚᱱ ᱢᱮᱱᱟᱜ ᱟᱠᱟᱫ ᱠᱚᱣᱟ ᱡᱟᱦᱟᱸᱭ ᱯᱮᱲᱟ ᱠᱚ ᱾ ᱩᱱᱠ, ᱟᱨ ᱟᱹᱛᱩ ᱦᱚᱲ ᱠᱚ ᱚᱱᱟ ᱵᱟᱨᱭᱟ ᱴᱚᱞᱟ ᱛᱮᱫᱚ ᱢᱟᱱᱮ ᱩᱱᱟᱹᱜ ᱮ, ᱫᱚᱝ ᱮᱱᱮᱡ ᱦᱚᱸ ᱢᱟᱱᱮ ᱚᱱᱠᱟ ᱡᱚᱢᱠᱟᱣ ᱨᱟᱹᱥᱠᱟᱹ ᱦᱚᱸ ᱵᱟᱝ ᱨᱟᱹᱥᱠᱟᱹ ᱵᱩᱡᱷᱟᱹᱜᱼᱟ ᱛᱚ ᱚᱱᱟ ᱫᱚ ᱢᱟᱱᱮ ᱴᱷᱤᱠ ᱟᱹᱞᱤᱧ ᱫᱚ ᱵᱟᱹᱞᱤᱧ ᱤᱭᱟᱹ ᱦᱚᱪᱚᱭᱟ ᱟᱨ ᱡᱩᱫᱤ ᱡᱷᱚᱛᱚ ᱦᱚᱲ ᱢᱟᱱᱮ ᱪᱮᱫ ᱞᱤᱧ ᱢᱮᱱᱟ ᱟᱻ
ᱦᱮᱸ
ᱨᱟᱹᱥᱠᱟᱹ ᱫᱚ ᱢᱟᱱᱮ ᱡᱷᱚᱛᱚ ᱦᱚᱲᱟᱜ ᱜᱮ ᱠᱟᱱ ᱛᱟᱵᱚᱱᱟ᱾
ᱟᱪᱪᱷᱟ ᱟᱪᱪᱷᱟ
ᱟ ᱚᱸᱰᱮ ᱫᱚ ᱵᱟᱵᱚ ᱞᱟᱹᱭ ᱫᱟᱲᱮᱠᱚᱣᱟ ᱵᱟᱝᱟ ᱢᱮᱱᱛᱮ᱾ ᱟᱨ ᱟᱹᱵᱤᱱ ᱱᱚᱣᱟ ᱠᱩᱠᱞᱤ ᱵᱤᱱ ᱫᱚᱦᱚ ᱠᱟᱫᱟ ᱢᱤᱫ ᱤᱭᱟᱹᱛᱮ ᱟᱹᱞᱤᱧ ᱞᱤᱧ ᱵᱩᱡᱷᱟᱹᱣ ᱫᱟᱲᱮᱭᱟᱜ ᱠᱟᱱᱟ ᱡᱮ ᱵᱟᱝᱟ, ᱵᱤᱱᱟᱹ ᱞᱟᱹᱭᱛᱮ ᱱᱚᱜᱼᱚᱭ ᱵᱟᱯᱞᱟ ᱚᱲᱟᱜᱼᱟᱠᱚ ᱵᱚᱞᱚᱱᱟᱠᱚ ᱢᱟᱱᱮ ᱠᱚ ᱡᱚᱢ ᱧᱩᱭᱟᱠᱚ ᱡᱟᱦᱟᱸᱴᱟᱜ ᱚᱱᱟ ᱱᱤᱭᱟᱹ ᱛᱮᱵᱤᱱ ᱞᱟᱹᱭ ᱠᱮᱫ ᱚᱱᱟ ᱱᱤᱭᱮ ᱚᱱᱟ ᱱᱤᱭᱟᱹᱴᱟᱜ ᱵᱤᱱ ᱞᱟᱹᱭᱪᱚᱭᱮᱫ ᱛᱟᱵᱚᱱᱟ ᱛᱚ᱾
ᱦᱚ ᱦᱚ
ᱚᱱᱟ ᱱᱤᱭᱟᱹᱮ ᱴᱟᱜ ᱫᱚ ᱟᱹᱞᱤᱧ ᱫᱚ ᱟᱹᱞᱤᱧ ᱦᱚᱸ ᱵᱟᱹᱞᱤᱧ ᱥᱚᱦᱚᱢᱚᱛᱟ ᱚᱱᱟ ᱫᱚ ᱪᱮᱫᱟᱜ ᱥᱮ ᱡᱟᱦᱟᱸᱭ ᱟᱥᱟᱢᱤ ᱠᱟᱱ ᱛᱟᱵᱚᱱᱟᱭ ᱱᱟᱜ ᱩᱱᱤ ᱫᱚ ᱟᱫᱚ ᱩᱱᱤ ᱫᱚ ᱟᱡᱨᱮᱱ ᱯᱮᱲᱟ ᱛᱤᱱᱟᱹᱜ ᱮ ᱦᱳᱠ ᱠᱟᱜ ᱠᱚᱣᱟ ᱱᱟᱜ ᱤᱱᱟᱹ ᱚᱱᱥᱟᱨ ᱜᱮ ᱱᱟᱦᱟᱸᱜᱼ ᱮ ᱫᱟᱠᱟ ᱩᱛᱩᱭ ᱪᱚᱸᱫᱟ ᱟᱠᱟᱫᱟ ᱟᱨ ᱟᱵᱚ ᱡᱩᱫᱤ ᱵᱟᱨᱦᱮ ᱦᱚᱲ ᱡᱩᱫᱤ ᱚᱸᱰᱮ ᱪᱟᱞᱟᱣᱛᱮᱫ ᱵᱚ ᱡᱚᱢ ᱧᱩᱭᱟ, ᱛᱟᱦᱚᱞᱮ ᱟᱡᱨᱮᱱ ᱯᱮᱲᱟ ᱜᱮᱛᱚ ᱵᱟᱭ ᱤᱭᱟᱹ ᱫᱟᱲᱮᱭᱟ ᱠᱚᱣᱟ᱾
ᱵᱟᱹᱭ
ᱦᱮᱸ ᱵᱟᱭ ᱟᱴᱠᱟᱣᱪᱚ ᱫᱟᱲᱮ ᱟᱠᱚᱣᱟ᱾ ᱟᱨ ᱩᱱᱤ ᱟᱥᱟᱢᱤ ᱪᱮᱛᱟᱱ ᱦᱚᱸ ᱟᱹᱰᱤᱜᱟᱱ ᱟᱸ ᱠᱟᱹᱣᱰᱤ ᱨᱮᱱᱟᱜ ᱠᱷᱚᱨᱚᱪ ᱞᱟᱜᱟᱜ ᱛᱟᱭᱟ᱾ ᱛᱚ ᱵᱟᱭ ᱤᱭᱟᱹ ᱫᱟᱲᱮᱭᱟᱜᱼᱟ ᱚᱱᱟ ᱠᱷᱟᱹᱛᱤᱨ᱾ ᱛᱚ ᱟᱵᱚ ᱫᱚ ᱢᱟᱱᱮ ᱨᱟᱹᱥᱠᱟᱹ ᱡᱚᱝ ᱵᱚᱱ ᱪᱟᱞᱟᱣ ᱠᱟᱱᱟ ᱟᱵᱚᱣᱟᱜ ᱡᱚᱢ ᱧᱩᱣᱟᱜ ᱢᱟᱱᱮ ᱱᱤᱡᱮᱨ ᱵᱮᱯᱟᱨ ᱚᱱᱟ ᱫᱚ
ᱟᱪᱪᱷᱟ ᱜᱚᱝᱠᱮ ᱟᱹᱰᱤ ᱢᱚᱸᱡᱽ ᱵᱮᱱ ᱞᱟᱹᱭ ᱠᱮᱫᱟ᱾ ᱛᱚ ᱟᱵᱮᱱ ᱫᱚᱵᱮᱱ ᱢᱮᱱ ᱦᱚᱪᱚ ᱠᱮᱫᱟ ᱡᱮ ᱵᱚᱞᱮ ᱴᱷᱤᱠ ᱜᱮᱭᱟ ᱫᱤᱥᱚᱢ ᱦᱚᱲ ᱠᱚ ᱪᱟᱞᱟᱜ ᱨᱮᱦᱚᱸ ᱥᱮ ᱯᱮᱲᱟ ᱯᱮᱲᱟ ᱢᱟᱠᱚ ᱪᱟᱞᱟᱜ ᱜᱮᱭᱟ ᱮᱛᱮ ᱩᱱᱠᱩ ᱱᱟ ᱯᱮᱲᱟ ᱢᱟᱠᱚ ᱪᱟᱞᱟᱜᱮ ᱫᱤᱥᱚᱢ ᱦᱚᱲ ᱠᱚ ᱪᱟᱞᱟᱜ ᱨᱮᱦᱚᱸ ᱵᱚ ᱞᱟᱹᱭ ᱢᱮ᱾ ᱡᱚᱢ ᱫᱚ ᱵᱟᱫᱽ ᱠᱟᱛᱮᱫ ᱨᱟᱹᱥᱠᱟᱹ ᱫᱚ ᱵᱚᱞᱮ ᱛᱤᱱᱟᱹᱜ ᱮᱢ ᱨᱟᱹᱥᱠᱟᱹ ᱫᱟᱲᱮᱭᱟᱜ ᱢᱟᱱᱮ
ᱦᱳᱭ ᱦᱳᱭ ᱟᱫᱚ ᱡᱚᱢ ᱟᱨ ᱡᱚᱢ ᱫᱚ ᱡᱚᱢ ᱫᱟᱲᱮ ᱫᱚ ᱢᱟᱱᱮ ᱡᱚᱢ ᱞᱮᱠᱷᱟᱱ ᱢᱟᱵᱚ ᱟᱵᱚ ᱡᱟᱦᱟᱸᱭ ᱟᱥᱟᱢᱤ ᱢᱮᱱᱟᱜ ᱟᱠᱟᱫᱮ ᱛᱟᱵᱚᱱᱟ ᱚᱠᱚᱭ ᱴᱷᱮᱱ ᱢᱟᱱᱮ ᱚᱠᱚᱭ ᱵᱟᱯᱞᱟᱜ ᱠᱟᱱᱟ ᱱᱟᱦᱟᱸᱜ ᱩᱱᱤ ᱟᱥᱟᱢᱤ ᱯᱩᱨᱟᱹᱭ ᱤᱭᱟᱹ ᱩᱛᱟᱹᱨᱚᱜ ᱠᱟᱱ ᱫᱚ ᱡᱷᱚᱛᱚ ᱦᱚᱲ ᱡᱩᱫᱤ ᱵᱚᱱ ᱡᱚᱢᱟ᱾ ᱟᱨ ᱚᱱᱠᱟ ᱡᱩᱫᱤ ᱦᱟᱺᱰᱤ ᱠᱚ ᱫᱚᱦᱚ ᱠᱟᱜ ᱠᱷᱟᱱ ᱫᱚ ᱱᱚᱝᱠᱟ ᱤᱭᱟᱹ ᱠᱚ ᱞᱟᱹᱜᱤᱫ ᱫᱚ ᱚᱱᱟ ᱫᱚ ᱢᱤᱫᱵᱟᱨ ᱫᱚᱵᱚᱱ ᱧᱩ ᱫᱟᱲᱮᱭᱟᱜ ᱜᱮᱭᱟ᱾
ᱟᱪᱪᱷᱟ ᱟᱪᱪᱷᱟ ᱦᱮᱸ ᱦᱮᱸ ᱟᱫᱚ ᱵᱚᱞᱮ ᱤᱱᱟᱹ ᱠᱚ ᱢᱮᱱ ᱜᱮ ᱡᱚᱢ ᱫᱚ ᱵᱚᱞᱮ ᱵᱟᱝ ᱜᱟᱱᱚᱜᱼᱟ᱾
ᱦᱳᱭ ᱟᱫᱚ ᱩᱱᱤᱭᱟᱜ ᱟᱻ ᱩᱱᱤᱭᱟᱜ ᱠᱟᱹᱴᱤᱡ ᱤᱭᱟᱹ ᱠᱚᱦᱚᱸ ᱧᱮᱞᱳᱭᱼᱟ ᱛᱚ ᱪᱮᱫ ᱞᱮᱠᱟ ᱱᱟᱡᱟᱜ ᱯᱚᱨᱤᱥᱛᱤᱛᱤ ᱢᱮᱱᱟᱜ ᱟᱠᱟᱫ ᱛᱟᱭᱟ ᱠᱟᱹᱣᱰᱤ ᱠᱚ ᱢᱮᱱᱟᱜ ᱟᱠᱟᱫ ᱛᱟᱭᱟ ᱥᱮ ᱵᱟᱝᱟ ᱩᱱᱤ ᱟᱨᱦᱚᱸ ᱚᱠᱚᱭ ᱠᱚᱴᱷᱮᱱ ᱠᱷᱚᱱ ᱛᱤᱱᱟᱹᱜ ᱟᱻ ᱫᱷᱟᱨ ᱩᱫᱷᱟᱹᱨ ᱦᱟᱛᱟᱣ ᱛᱮ ᱱᱚᱣᱟ ᱟᱵᱚ ᱠᱷᱟᱹᱛ ᱛᱤᱨ ᱢᱟᱱᱮ ᱨᱟᱹᱥᱠᱟᱹ ᱨᱚᱢᱡᱽ ᱠᱷᱟᱹᱛᱤᱨ ᱚᱱᱟ ᱵᱟᱯᱞᱟ ᱴᱟᱜ ᱮ ᱤᱭᱟᱹ ᱠᱟᱫᱟ᱾
ᱦᱩᱸ
ᱚᱱᱟ ᱠᱚᱦᱚᱸ ᱛᱚ ᱧᱮᱞ ᱫᱚᱨᱠᱟᱨ᱾
ᱦᱳᱭ ᱟᱪᱪᱷᱟ ᱟᱪᱪᱷᱟ
ᱥᱩᱫᱩ ᱡᱚᱢ ᱞᱮᱠᱷᱟᱱ ᱛᱚ ᱵᱟᱝ ᱜᱟᱱᱚᱜᱼᱟ᱾ ᱦᱚᱸ ᱜᱚᱴᱟ ᱥᱮᱱ ᱜᱮ ᱪᱤᱱᱛᱟᱹᱭᱼᱟ ᱚᱱᱟ ᱫᱚ᱾ ᱦᱳᱭ ᱚᱸᱰᱮ ᱫᱚ ᱟᱵᱚ ᱫᱚ ᱢᱟᱱᱮ ᱪᱟᱞᱟᱣ ᱠᱟᱱᱟ ᱵᱚ ᱨᱟᱹᱥᱠᱟᱹ ᱞᱮᱠᱟ ᱥᱩᱫᱩ ᱵᱚ ᱮᱱᱮᱡ ᱟᱵᱚᱱ ᱛᱷᱩᱛᱤᱭᱟᱵᱚᱱ ᱤᱭᱟᱹᱭᱟᱵᱚᱱ ᱚᱱᱟᱜᱮ ᱟᱨ ᱡᱚᱢ ᱧᱩᱣᱟᱜ ᱫᱚ ᱱᱤᱡᱮᱨ ᱵᱮᱯᱟᱨ ᱛᱟᱵᱚ ᱚᱱᱟ ᱫᱚ ᱟᱨ ᱚᱱᱠᱟ ᱡᱩᱫᱤ ᱟᱥᱟᱢᱤ ᱡᱩᱫᱤ ᱚᱱᱠᱟ ᱧᱮᱞ ᱧᱟᱢ ᱠᱮᱫ ᱵᱚᱱᱟᱭ